ᱦᱮᱸ ᱜᱚᱝᱠᱮ ᱟᱸᱡᱚᱢ ᱧᱟᱢᱚᱜ ᱠᱟᱱᱟ?
ᱦᱳᱭ ᱜᱚᱝᱠᱮ ᱟᱸᱡᱚᱢᱚᱜ ᱠᱟᱱ ᱜᱮᱭᱟ᱾
ᱦᱮᱸ ᱪᱮᱜ ᱠᱚᱵᱤᱝ ᱪᱤᱠᱟᱹ ᱵᱟᱲᱟᱭᱮᱫᱟ ᱜᱚᱝᱠᱮ?
ᱪᱤᱫ ᱫᱚ ᱦᱟᱸᱜ ᱵᱟᱹᱞᱤᱧ ᱪᱤᱠᱟᱹ ᱵᱟᱲᱟ ᱭᱮᱫᱟ ᱱᱤᱛᱚᱜ ᱫᱚ ᱦᱟᱸᱜ ᱚᱲᱟᱜ ᱠᱚᱨᱮ ᱜᱮ ᱢᱮᱱᱟᱜ ᱞᱤᱧᱟ᱾ ᱟᱵᱮᱱ ᱜᱮ ᱪᱮᱜ ᱠᱚ ᱵᱤᱝ ᱪᱤᱠᱟᱹ ᱵᱟᱲᱟ ᱭᱮᱫᱟ?
ᱟ ᱪᱤᱠᱟᱹ ᱦᱚᱸ ᱵᱟᱝ ᱱᱚᱜ-ᱚᱭ ᱫᱩᱲᱩᱵ ᱵᱟᱲᱟ ᱦᱩᱭ ᱠᱟᱱᱟ ᱡᱚᱢ ᱵᱟᱲᱟ ᱠᱟᱛᱮᱜ, ᱫᱟᱨᱮ ᱵᱩᱴᱟᱹ ᱨᱮ ᱟᱨ ᱦᱚᱭ ᱮᱫᱟᱭ ᱟᱹᱰᱤ‌ᱻ ᱢᱚᱡᱽ ᱵᱩᱡᱷᱟᱹᱜ ᱠᱟᱱᱟ ᱱᱤᱛᱚᱜ
ᱦᱳᱭᱛᱚ ᱟᱪᱪᱷᱟ ᱜᱚᱝᱠᱮ ᱛᱮᱦᱮᱧ ᱫᱚ ᱢᱤᱫᱴᱟᱹᱱ ᱦᱟᱸᱜ ᱯᱚᱠᱤᱨᱤᱛᱤ ᱤᱫᱤ ᱠᱮᱛᱮᱜ ᱠᱟᱹᱴᱤᱡ ᱞᱟᱝ ᱨᱚᱯᱼᱼ ᱯᱚᱲᱟ ‌ᱦᱟᱸᱜ ᱦᱮᱸ ᱥᱮ, ᱦᱳᱭ ᱦᱳᱭ᱾
ᱟᱪᱪᱷᱟ ᱢᱟ ᱛᱟᱞᱦᱮ ᱟᱹᱰᱤ ᱱᱟᱯᱟᱭ ᱥᱟᱛᱟᱢ ᱵᱤᱱ ᱞᱟᱹᱭ ᱟᱠᱟᱫᱟ᱾
ᱟᱸ ᱦᱳᱭ ᱦᱳᱭ ᱟᱪᱪᱷᱟ ᱜᱚᱝᱠᱮ ᱦᱚᱸᱜ-ᱚᱸᱭᱼᱼ ᱡᱮ ᱟᱵᱚᱣᱟᱜ ᱵᱩᱨ ᱵᱩᱨᱼᱩᱼᱼ ᱥᱮ ᱡᱚ ᱵᱤᱞᱤ ᱠᱚ ᱞᱟᱦᱟ ᱛᱮ ᱫᱚ ᱠᱟᱹᱴᱤᱡ ᱟᱭᱢᱟ ᱧᱚᱜᱼᱼ ᱜᱮ ᱧᱮᱞᱚᱜ ᱠᱟᱱ ᱛᱮᱦᱮᱸᱫ ᱵᱟᱝ ᱢᱟ ᱱᱤᱛᱟᱹᱜ ᱱᱚᱸᱜ-ᱚᱭ ᱡᱮ ᱠᱚᱢ ᱦᱮᱡ ᱮᱱ ᱛᱟᱵᱚᱱᱟ, ᱛᱟᱦᱮᱞᱮ ᱜᱚᱝᱼ ᱜᱮ ᱟᱵᱮᱱ ᱡᱮ ᱦᱚᱸᱭ ᱱᱚᱣᱟ ᱯᱩᱠᱤᱨᱤᱛᱳ ᱨᱮ ᱱᱩᱱᱟᱹᱜ ᱴᱟᱜ ᱵᱟᱹᱲᱤᱡ ᱯᱚᱨᱚᱜ ᱚᱱᱼ ᱚᱱᱟ ᱦᱤᱡᱩᱜ ᱠᱟᱱᱟ, ᱵᱟᱹᱲᱤᱡ ᱟᱵᱚ ᱦᱟᱜ ᱦᱤᱡᱩᱜᱼᱼ ᱠᱟᱱᱟ ᱜᱚᱝᱠᱮ ᱛᱟᱦᱮᱞᱮ ᱱᱚᱣᱟ ᱠᱚ ᱤᱫᱤ ᱠᱟᱛᱮᱫ ᱟᱹᱵᱮᱱ ᱪᱮᱫ ᱵᱤᱱ ᱞᱟᱹᱭᱼᱟ?
ᱱᱚᱜ-ᱚᱭ ᱡᱮ ᱫᱟᱨᱮ ᱠᱚᱠᱚ ᱢᱟᱜ ᱥᱟᱯᱷᱟᱭᱮᱫ ᱛᱟᱵᱚᱱᱟ ᱦᱮᱸ ᱥᱮ ᱵᱟᱝᱼᱟ᱾ ᱛᱚ ᱱᱤᱭᱟᱹ ᱠᱷᱟᱹᱛᱤᱨ ᱛᱮ ᱟᱵᱚ ᱜᱮᱵᱚᱱᱼᱼ ᱠᱚᱥᱴᱚᱜ-ᱟ ᱦᱟᱯᱮᱱ ᱫᱤᱱ ᱨᱮ, ᱱᱤᱛᱩᱜ ᱫᱚ ᱱᱟᱦᱟᱭ ᱵᱟᱵᱚᱱ ᱵᱩᱡᱷᱟᱹᱣ ᱫᱟᱲᱮᱭᱟᱜ ᱠᱟᱱᱟ, ᱡᱮ ᱱᱚᱣᱟ ᱪᱮᱛᱟ ᱢᱟᱱᱮ ᱱᱚᱣᱟ ᱫᱚ ᱪᱮᱫ ᱞᱮᱠᱟ ᱟᱵᱚ ᱪᱮᱛᱼᱼ ᱛᱟᱱ ᱚᱥᱚᱢᱚᱭ ᱜᱤᱲᱤᱭ ᱫᱟᱭ ᱦᱮᱸ ᱥᱮ ᱛᱚ ᱦᱟᱯᱮᱱ ᱫᱤᱱ ᱫᱚ ᱵᱩᱡᱷᱟᱹᱣ ᱧᱟᱢᱚᱜᱼᱟ᱾ ᱱᱚᱸᱜ-ᱚᱭ ᱡᱮᱢᱚᱱ ᱫᱟᱨᱮ ᱠᱚ ᱩᱱᱟᱹᱜ ᱵᱚᱱ ᱢᱟᱜ ᱜᱤᱰᱤᱭ ᱫᱟ ᱞᱟᱦᱟ ᱛᱮ ᱧᱮᱞ ᱵᱤᱱ ᱪᱮᱜ ᱠᱟ ᱵᱤᱨ ᱵᱩᱨᱩ ᱠᱚ ᱛᱟᱦᱮᱸ ᱠᱟᱱᱟ, ᱛᱤᱱᱟᱹᱜ ᱡᱤᱵᱼᱡᱤᱭᱟᱹᱞᱤ ᱠᱚ ᱛᱟᱦᱮᱸ ᱠᱟᱱᱟ ᱵᱤᱨ ᱮᱸ ᱵᱤᱨ ᱛᱟᱞᱟᱨᱮ ᱦᱮᱸ ᱥᱮ ᱵᱟᱝ ᱱᱮᱛᱟᱨ ᱫᱚ ᱧᱮᱞ ᱵᱤᱱ ᱥᱮ ᱱᱚᱸᱜᱼᱚᱭ ᱵᱤᱨ ᱠᱚᱨᱮ ᱦᱚᱸ ᱚᱝᱠᱟᱱ ᱡᱤᱵᱽ ᱡᱤᱭᱟᱹᱞᱤ ᱠᱚᱦᱚᱸ ᱵᱟᱹᱱᱩᱜ ᱠᱚᱣᱟ ᱚᱝᱠᱟᱱ ᱧᱮᱞ ᱧᱟᱢᱼᱟ, ᱮᱢᱟᱱ ᱪᱮᱫ ᱦᱟᱹᱛᱤ ᱠᱷᱚᱱ ᱥᱩᱨᱩ ᱠᱟᱛᱮᱫ ᱵᱟᱱᱟ ᱠᱚ ᱠᱩᱞᱟᱹᱭ ᱠᱚ ᱟᱞᱮ ᱥᱮᱫ ᱛᱚ ᱮᱠᱫᱚᱢ ᱵᱟᱝ ᱞᱮᱠᱟ ᱜᱮ ᱞᱟᱹᱭ ᱞᱮᱠᱷᱟᱱ᱾ ᱟᱫᱚ ᱡᱤᱵᱽ ᱡᱤᱭᱟᱹᱞᱤ ᱛᱚᱠᱚ ᱪᱟᱞᱟᱜ ᱠᱟᱱ ᱜᱮᱭᱟ ᱤᱱᱟᱹ ᱥᱟᱶ-ᱥᱟᱶᱛᱮ ᱮᱸ ᱡᱟᱦᱟᱸ ᱨᱟᱱ ᱢᱩᱨᱜᱟᱹᱱ ᱠᱚ ᱧᱟᱢᱚᱜ ᱛᱟᱦᱮᱸᱫ ᱦᱮᱸ ᱥᱮ ᱵᱟᱝ ᱵᱤᱨ ᱠᱷᱚᱱ, ᱛᱚ ᱚᱱᱟ ᱠᱚᱦᱚᱸ ᱵᱟᱝ ᱧᱟᱢᱚᱜ ᱠᱟᱱᱟ ᱱᱮᱛᱟᱨ ᱫᱚ᱾ ᱚᱱᱟ ᱟᱥᱛᱮ ᱟᱥᱛᱮ ᱫᱚ ᱟᱵᱚ ᱫᱚᱵᱚᱱ ᱮᱸ ᱪᱤᱠᱟᱹᱞᱤᱧ ᱞᱮᱭᱟ ᱮᱫ ᱡᱟᱦᱟᱸ ᱵᱤᱨ ᱠᱷᱚᱱ ᱟᱵᱚ ᱵᱚᱱ ᱧᱟᱢ ᱛᱟᱦᱮᱸᱜ ᱦᱮᱸᱥᱮ ᱵᱟᱝ ᱵᱤᱨ ᱵᱩᱨᱩ ᱠᱷᱚᱱ ᱡᱟᱦᱟᱸ ᱟᱵᱚ ᱮᱢᱟ ᱵᱚᱱ ᱛᱟᱦᱮᱸᱡ ᱟᱭ ᱚᱱᱟ ᱠᱚᱫᱚ ᱟᱵᱚ ᱡᱷᱚᱛᱚ ᱜᱮᱵᱚᱱ ᱟᱫ ᱪᱟᱵᱟᱭᱫᱟ ᱥᱟᱱᱟᱢᱟᱜ ᱜᱮ᱾ ᱛᱚ ᱟᱵᱤᱱ ᱪᱮᱫ ᱵᱤᱱ ᱢᱚᱱᱮᱭᱫᱟ ᱡᱮ ᱱᱚᱣᱟ ᱫᱚ ᱵᱮᱥ ᱟᱥᱮ ᱵᱟᱹᱲᱤᱡᱼᱟ ᱱᱚᱝᱠᱟ ᱟᱹᱞᱤᱧ ᱫᱚᱞᱤᱧ ᱞᱟᱹᱭᱟ ᱡᱮ ᱵᱟᱹᱲᱤᱡ ᱜᱮᱭᱟ ᱱᱚᱝᱠᱟᱱ ᱫᱚ ᱫᱟᱨᱮ ᱠᱚ ᱢᱟᱜ ᱥᱟᱯᱷᱟ ᱵᱤᱨᱼᱵᱩᱨᱩ ᱠᱚ ᱩᱡᱟᱹᱲ ᱫᱟᱠᱚ ᱡᱤᱵᱽᱼᱡᱤᱭᱟᱹᱞᱤ ᱵᱟᱠᱚ ᱛᱟᱦᱮᱸ ᱫᱟᱲᱮᱭᱟᱜ ᱠᱟᱱᱟ ᱦᱮᱸᱥᱮ ᱵᱟᱝᱟ?
ᱦᱳᱭ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱵᱟᱝᱢᱟ ᱵᱤᱨᱼᱵᱩᱨᱩ ᱛᱚ ᱟᱞᱮ ᱥᱮᱫ ᱦᱚᱸ ᱚᱝᱠᱟ ᱧᱮᱞ ᱞᱮᱠᱷᱟᱡ ᱫᱚ ᱦᱟᱸᱜ ᱞᱟᱦᱟ ᱛᱮᱫᱚ ᱠᱚ ᱞᱟᱹᱭᱟ ᱟᱭᱢᱟ ᱜᱮ ᱵᱩᱨᱩ ᱛᱟᱦᱮᱸ ᱞᱮᱱᱟ ᱥᱮ ᱡᱤᱵᱽ ᱡᱤᱭᱟᱹᱞᱤ ᱠᱚᱦᱚᱸ ᱱᱟᱱᱟ ᱦᱩᱱᱟᱹᱨ ᱥᱮ ᱡᱷᱚᱛᱚ ᱨᱚᱠᱚᱢ ᱠᱚᱜᱮ ᱠᱚ ᱛᱟᱦᱮᱸ ᱞᱮᱱᱟ ᱟᱫᱚ ᱱᱮ ᱱᱮᱛᱟᱨ ᱧᱮᱞ ᱤᱫᱤᱜ ᱠᱟᱱᱟ ᱵᱟᱝᱢᱟ ᱵᱩᱨᱩ ᱠᱚ ᱢᱟᱜ ᱥᱟᱯᱷᱟ ᱵᱟᱲᱟ ᱠᱟᱛᱮᱜ ᱦᱟᱸᱜ ᱡᱤᱵᱽᱡᱤᱭᱟᱹᱞᱤ ᱠᱚᱦᱚᱸ ᱵᱟᱹᱱᱩᱜ ᱠᱚᱣᱟ ᱟᱨ ᱚᱱᱠᱟ ᱟᱵᱚᱣᱟᱜ ᱯᱚᱠᱨᱤᱛᱤ ᱨᱮᱦᱚᱸ ᱵᱟᱹᱲᱤᱡ ᱟᱵᱚᱦᱟᱣᱟ ᱦᱤᱡᱩᱜ ᱠᱟᱱᱟ ᱛᱟᱯᱚᱨᱮ ᱧᱮᱞᱚᱜ ᱠᱟᱱᱟ ᱫᱟᱨᱮ ᱠᱚ ᱫᱚᱢᱮ ᱠᱚ ᱢᱟᱜ ᱠᱟᱫᱟ ᱥᱮ ᱵᱟᱝ ᱫᱟᱨᱮ ᱢᱟᱜ ᱠᱟᱛᱮ ᱨᱮᱦᱚᱸ ᱵᱟᱝ ᱦᱩᱭᱩᱜᱼᱟ ᱫᱟᱨᱮ ᱠᱷᱚᱱ ᱟᱵᱚ ᱦᱚᱸ ᱟᱹᱛᱷᱟᱹᱱ ᱠᱤᱪᱷᱩ ᱵᱚᱱ ᱧᱟᱢᱟ, ᱟᱫᱚ ᱦᱚᱲ ᱵᱟ ᱠᱚ ᱵᱩᱡᱟᱹᱜ ᱛᱟᱵᱚᱱᱟ ᱠᱟᱱ ᱫᱟᱨᱮ ᱠᱷᱚᱱ ᱟᱵᱚ ᱵᱟᱝᱢᱟ ᱚᱲᱟᱜ ᱵᱮᱱᱟᱣ ᱞᱟᱹᱜᱤᱫ ᱦᱚᱸ ᱠᱟᱡ ᱨᱮ ᱞᱟᱜᱟᱜ ᱛᱟᱵᱚᱱᱟ ᱯᱟᱴᱟ ᱦᱩᱭᱩᱜᱼᱟ, ᱛᱚᱠᱛᱟᱯᱚᱥ ᱦᱩᱭᱩᱜ ᱠᱟᱱ ᱛᱟᱵᱚᱱᱟ ᱟᱞᱢᱟᱨᱤ ᱦᱩᱭᱩᱜ ᱠᱟ ᱱᱟ ᱚᱱᱟ ᱵᱟᱫ ᱠᱟᱛᱮ ᱟᱵᱚ ᱚᱠᱥᱤᱡᱮᱱ ᱦᱚᱸ ᱢᱤᱫ ᱥᱮᱫ ᱠᱷᱚᱱ ᱫᱚᱭ ᱮᱢᱟᱵᱚᱱ ᱜᱮᱭᱟᱭ᱾ ᱟᱨᱚ ᱡᱩᱫᱤ ᱚᱱᱟ ᱵᱟᱨ ᱛᱮᱵᱚᱱ ᱧᱮᱞᱟ ᱢᱤᱫᱴᱮᱱ ᱫᱟᱨᱮ ᱠᱷᱚᱱ ᱡᱤᱵᱽᱼᱡᱤᱭᱟᱹᱞᱤ ᱠᱚ ᱚᱸᱰᱮ ᱚᱱᱟ ᱫᱟᱨᱮ ᱪᱮᱛᱟᱱ ᱱᱤᱨᱵᱷᱚᱨ ᱠᱟᱛᱮ ᱠᱚ ᱛᱟᱦᱮᱸᱱᱟ ᱵᱟᱝᱢᱟ ᱥᱮ ᱛᱤᱡᱩ ᱠᱚᱦᱚᱸ ᱚᱱᱟ ᱫᱟᱨᱮ ᱪᱮᱛᱟᱱ ᱨᱮᱜᱮ ᱩᱱᱠᱩᱣᱟᱜ ᱵᱚᱥᱚᱵᱟᱥ ᱛᱟᱠᱚ ᱪᱮᱬᱮ ᱠᱚᱦᱚᱸ ᱦᱳᱭᱛᱳ ᱡᱚ ᱵᱤᱞᱤᱭᱱᱟ ᱚᱸᱰᱮ ᱮᱴᱟᱜ ᱡᱤᱵᱽᱡᱤᱭᱟᱹᱞᱤ ᱠᱚ ᱚᱱᱟ ᱡᱚᱢ ᱠᱟᱛᱮᱜ ᱠᱚ ᱛᱟᱦᱮᱸᱱᱟ᱾ ᱛᱚ ᱤᱧ ᱱᱚᱶᱟ ᱦᱚᱲ ᱱᱚᱣᱟᱧ ᱢᱮᱛᱟ ᱠᱚᱣᱟ ᱢᱟᱜᱽ ᱫᱚ ᱱᱟᱦᱚᱭ ᱴᱷᱤᱠᱜᱮᱭᱟ ᱫᱟᱨᱮ ᱠᱚ ᱢᱟᱜ ᱯᱮ ᱛᱚ ᱚᱱᱟ ᱞᱟᱦᱟᱨᱮ ᱢᱟᱱᱮ ᱦᱚᱭᱛᱚ ᱢᱤᱫᱴᱮᱱ ᱫᱟᱨᱮ ᱢᱟᱜ ᱞᱟᱦᱟᱨᱮ ᱞᱟᱦᱟᱛᱮ ᱟᱨᱚ ᱢᱤᱫᱴᱮᱱ ᱫᱟᱨᱮ ᱨᱚᱦᱚᱭ ᱞᱮᱢ᱾ ᱛᱟᱨᱯᱚᱨᱮ ᱚᱱᱟ ᱫᱟᱨᱮ ᱦᱳᱭᱛᱳ ᱦᱟᱲᱟᱢ ᱠᱟᱱᱟ ᱥᱮ ᱡᱟᱦᱟᱸᱱᱟᱜ ᱠᱟᱡ ᱨᱮᱢ ᱞᱟᱜᱟᱣ ᱞᱟᱹᱜᱤᱫ ᱛᱚ ᱚᱱᱟ ᱯᱚᱨᱮ ᱢᱟᱜ ᱠᱟᱜ ᱢᱮ ᱛᱟᱦᱚᱞᱮ ᱠᱷᱟᱡ ᱫᱚ ᱦᱚᱭᱛᱳ ᱚᱱᱟ ᱱᱚᱥᱴᱚᱭᱱᱟ ᱛᱚ ᱚᱱᱟ ᱞᱟᱹᱜᱤᱫ ᱛᱮ ᱟᱨᱚ ᱢᱤᱫᱴᱮᱱ ᱫᱟᱨᱮ ᱥᱮ ᱟᱨᱚ ᱯᱮᱭᱟ ᱯᱩᱱᱭᱟᱹ ᱫᱟᱨᱮ ᱟᱨᱚ ᱚᱢᱚᱱᱚᱜ ᱠᱟᱱᱟ ᱚᱱᱟ ᱫᱚ ᱱᱟ ᱯᱟᱭ ᱠᱟᱛᱷᱟ ᱠᱟᱱᱟ ᱛᱚ ᱵᱟᱠᱷᱟᱱ ᱫᱚ ᱢᱟᱜ ᱱᱟ ᱢᱟᱜ ᱡᱚᱛᱚ ᱡᱩᱫᱤᱢ ᱢᱟᱜ ᱩᱡᱟᱹᱲᱟᱢ ᱨᱚᱦᱚᱭ ᱫᱚ ᱵᱟᱢ ᱨᱚᱦᱚᱭᱟ ᱛᱚ ᱚᱱᱟ ᱠᱮᱛᱛᱮ ᱫᱚ ᱯᱚᱠᱨᱤᱛᱤ ᱨᱮ ᱟᱹᱰᱤᱴᱟ ᱜᱮ ᱵᱟᱹᱲᱤᱡ ᱤᱯᱷᱮᱠᱴ ᱦᱤᱡᱩᱜ ᱠᱟᱱᱟ ᱟᱨ ᱡᱩᱫᱤ ᱦᱚᱝᱠᱟ ᱡᱩᱫᱤ ᱦᱚᱭᱛᱳ ᱢᱤᱫᱴᱮᱱ ᱫᱟᱨᱮᱧ ᱢᱟᱜᱟ ᱛᱚ ᱚᱱᱟ ᱞᱟᱹᱜᱤᱫ ᱛᱮ ᱯᱮᱭᱟ ᱯᱩᱱᱭᱟᱹ ᱫᱟᱨᱮ ᱡᱩᱫᱤᱧ ᱨᱚᱦᱚᱭᱟ ᱥᱮ ᱚᱸᱵᱮ ᱫᱚ ᱱᱟᱯᱟᱭ ᱜᱮ ᱦᱩᱭᱩᱜᱼᱟ ᱚᱱᱟ ᱫᱚ ᱦᱟᱸᱜ᱾
ᱦᱳᱭ ᱦᱳᱭ ᱟᱹᱰᱤ ᱫᱟᱢᱟᱱᱟᱜ ᱠᱟᱛᱷᱟ ᱵᱤᱱ ᱞᱟᱹᱭ ᱠᱮᱫᱟ ᱜᱚᱝᱠᱮ ᱟᱹᱵᱤᱱ ᱦᱚᱸ᱾ ᱟᱨ ᱛᱚ ᱜᱚᱝᱠᱮ ᱞᱟᱹᱭ ᱫᱟᱞᱤᱧ ᱛᱳ ᱟᱯᱮᱱ ᱫᱚ ᱵᱤᱨ ᱫᱤᱥᱚᱢ ᱡᱩᱫᱤ ᱦᱚᱲ ᱠᱟᱱᱟᱵᱤᱱ ᱦᱮᱸ ᱥᱮ ᱵᱟᱝ ᱟᱹᱵᱤᱱ ᱫᱚ ᱵᱤᱨ ᱠᱷᱚᱱ ᱥᱟᱦᱟᱱ ᱫᱟᱹᱛᱟᱹᱱᱤ ᱠᱚᱦᱚᱸ ᱵᱤᱱ ᱟᱹᱜᱩᱭ ᱜᱮᱭᱟ ᱦᱮᱸ ᱥᱮ ᱵᱟᱝᱟ?
ᱦᱳᱭ ᱜᱚᱝᱠᱮ ᱱᱤᱛ ᱵᱤᱨ ᱫᱤᱥᱚᱢ ᱦᱚᱲ ᱫᱚ ᱚᱱᱟ ᱞᱟᱹᱜᱤᱫ ᱫᱚ ᱟᱵᱚ ᱫᱚ ᱥᱮᱭ ᱦᱟᱸᱜ ᱵᱩᱨᱩ ᱱᱟᱜ ᱫᱟᱨᱮ ᱠᱚᱛᱮᱜ ᱜᱮ ᱥᱮ ᱚᱱᱟ ᱠᱚᱨᱮ ᱰᱟᱹᱨ ᱠᱚᱛᱮᱜ ᱵᱚᱱ ᱫᱟᱹᱛᱟᱹᱱᱤ ᱵᱟᱲᱟᱜ ᱜᱮᱭᱟ᱾ ᱵᱟᱝᱢᱟ ᱵᱟᱦᱟ ᱯᱚᱨᱚᱵᱽ ᱠᱚᱨᱮ ᱦᱚᱸ ᱧᱮᱞᱚᱜ ᱜᱮᱭᱟ ᱚᱱᱟ ᱪᱮᱛᱟᱱ ᱨᱮᱜᱮ ᱵᱚᱱ ᱛᱟᱦᱮᱱ ᱜᱮᱭᱟ᱾ ᱚᱱᱟ ᱪᱮᱛᱟᱱ ᱨᱮᱵᱚᱱ ᱛᱟᱲᱟᱢ ᱵᱟᱲᱟᱭᱮᱫᱟ ᱥᱟᱠᱟᱢ ᱠᱚ ᱚᱸᱰᱮ ᱠᱷᱚᱱ ᱜᱮ ᱟᱹᱜᱩ ᱠᱟᱛᱮᱫ ᱵᱟᱦᱟ ᱯᱚᱨᱚᱵᱽ ᱠᱚᱨᱮ ᱵᱚᱱ ᱯᱤᱴᱷᱟᱹ ᱵᱟᱲᱟᱭᱟ ᱟᱵᱚ ᱫᱚ ᱵᱩᱨᱩ ᱠᱚᱨᱮ ᱡᱩᱫᱤ ᱡᱤᱭᱟᱹᱲ ᱜᱮ ᱛᱟᱦᱮᱱ ᱛᱟᱵᱚᱱᱟ ᱥᱮ ᱟᱵᱚ ᱫᱚ ᱟᱹᱰᱤᱴᱟᱜ ᱩᱯᱠᱟᱨ ᱵᱚᱱ ᱧᱟᱢᱟ᱾ ᱟᱨᱚ ᱵᱟᱝᱢᱟ ᱱᱮᱛᱟᱨ ᱧᱮᱞᱚᱜ ᱠᱟᱱᱟ, ᱵᱮᱥᱤᱨ ᱵᱷᱟᱜᱽ ᱪᱮᱫ ᱠᱚ ᱞᱟᱹᱭᱟ ᱛᱮᱨᱮᱞ ᱥᱟᱠᱟᱢ ᱛᱮᱨᱮᱞ ᱥᱟᱠᱟᱢ ᱦᱚᱸ ᱫᱚᱢᱮ ᱠᱚ ᱦᱮᱡ ᱫᱟ ᱦᱮᱡ ᱠᱟᱛᱮ ᱠᱚ ᱟᱠᱷᱨᱤᱧ ᱵᱟᱲᱟᱭᱮᱫᱟ᱾ ᱟᱫᱚ ᱟᱞᱮ ᱥᱮᱫ ᱫᱚ ᱚᱱᱟ ᱫᱚ ᱮᱴᱟᱜ ᱨᱚᱠᱚᱢ ᱵᱷᱟᱵᱮ ᱛᱮᱠᱚ ᱟᱠᱷᱨᱤᱧᱟ ᱵᱟᱝᱢᱟ ᱱᱤᱡᱮ ᱛᱮᱜᱮ ᱠᱚ ᱨᱚᱦᱚᱲᱟ ᱢᱟᱱᱮ ᱱᱚᱝᱠᱟ ᱥᱩᱛᱟᱹᱢ ᱥᱮ ᱛᱟᱨᱯᱚᱨᱮ ᱠᱟᱛᱷᱟᱲ ᱠᱟᱜ ᱜᱮᱠᱚ ᱟᱫᱚ ᱚᱱᱟᱜᱮ ᱦᱟᱸᱜ ᱨᱚᱦᱚᱲᱮᱱ ᱜᱮ ᱱᱮᱜᱮ-ᱱᱮᱛᱟᱨ ᱫᱤᱱ ᱜᱮ ᱦᱟᱸᱜ ᱟᱠᱷᱨᱤ ᱩᱱᱠᱩ ᱯᱟᱹᱭᱠᱟᱹᱨ ᱛᱮᱠᱚ ᱦᱤᱡᱩᱜ-ᱟ ᱵᱟᱝᱢᱟ ᱳᱡᱚᱱ ᱦᱤᱥᱟᱹᱵ ᱛᱮᱠᱚ ᱦᱟᱛᱟᱣᱟ ᱦᱟᱸᱜ ᱡᱟᱭᱦᱳᱠ ᱥᱚᱛᱛᱳᱨ ᱟᱥᱤ ᱴᱟᱠᱟ ᱥᱮ ᱮᱠᱥᱚ ᱴᱟᱠᱟ ᱠᱮᱡᱤ ᱦᱤᱥᱟᱹᱵ ᱛᱮᱠᱚ ᱦᱟᱛᱟᱣᱟ ᱦᱟᱸᱜ ᱟᱨ ᱡᱩᱫᱤ ᱡᱩᱫᱤ ᱵᱮᱨᱮᱞ ᱨᱮᱜᱮᱵᱮᱱ ᱟᱠᱷᱨᱤᱧᱟ ᱩᱱᱫᱚ ᱧᱮᱞᱚᱜᱼᱟ ᱵᱟᱝᱢᱟ ᱪᱟᱴᱟᱝ ᱦᱤᱥᱟᱹᱵ ᱠᱚ ᱦᱟᱛᱟᱣᱟ ᱦᱟᱸᱜ ᱜᱚᱝᱠᱮ ᱟᱯᱮ ᱦᱚᱸᱜ ᱚᱱᱟ ᱡᱮ ᱪᱮᱫ ᱠᱚ ᱞᱟᱹᱭᱟ ᱛᱮᱨᱮᱞ ᱥᱟᱠᱟᱢ ᱫᱚ ᱟᱯᱮᱥᱮᱫ ᱫᱚᱠᱚ ᱟᱠᱷᱨᱤᱧ ᱵᱟᱲᱟᱭ ᱜᱮᱭᱟ ᱥᱮ ᱵᱟᱝ?
ᱟᱫᱚ ᱜᱚᱢᱠᱮ ᱡᱚᱠᱷᱚᱱ ᱠᱚ ᱟᱠᱷᱨᱤᱧ ᱦᱮᱸ ᱦᱮᱸ ᱥᱮ ᱵᱟᱝ-ᱟ ᱩᱱ ᱢᱟ ᱟᱞᱤᱧ ᱫᱚ ᱟᱹᱰᱤ ᱰᱩᱰᱤᱧ ᱧᱚᱜ ᱜᱮᱞᱤᱧ ᱛᱟᱦᱮᱸ ᱠᱟᱱᱟ ᱩᱱᱟᱹᱜ ᱫᱚ ᱵᱟᱞᱤᱧ ᱵᱩᱡᱷᱟᱹᱣ ᱛᱟᱦᱮᱜ-ᱟ᱾ ᱛᱚ ᱚᱱᱮ ᱡᱟᱦᱟᱸ ᱪᱟᱴᱟ ᱠᱟᱛᱷᱟ ᱵᱤᱱ ᱞᱟᱹᱭ ᱠᱮᱫᱟ ᱚᱱᱟ ᱠᱟᱹᱴᱤᱡ ᱦᱚᱭᱛᱚ ᱞᱤᱧ ᱟᱸᱡᱚᱢ ᱵᱟᱲᱟ ᱟᱠᱟᱫ ᱜᱮᱭᱟ᱾ ᱟᱨᱠᱤ ᱛᱚ ᱱᱮᱛᱟᱨ ᱫᱚ ᱚᱱᱠᱟ ᱫᱚ ᱟᱞᱮ ᱥᱮᱫ ᱫᱟᱨᱮ ᱫᱚ ᱢᱮᱱᱟᱜᱼᱟ ᱵᱟᱝ ᱫᱚ ᱵᱟᱝ ᱢᱟᱱᱮ ᱠᱟᱹᱴᱤᱡ ᱢᱟᱱᱮ ᱠᱚᱢ ᱜᱮᱭᱟ ᱟᱨᱠᱤ᱾ ᱛᱚ ᱟᱞᱮ ᱥᱮᱫ ᱢᱟ ᱤᱭᱟᱹ ᱪᱮᱫᱠᱟ ᱞᱟ. ᱭᱤᱧ ᱛᱮᱨᱮᱞ ᱫᱟᱨᱮ ᱦᱚᱸ ᱢᱤᱫᱴᱮᱱ ᱡᱤᱵᱤᱠᱟ ᱞᱮᱠᱟᱜᱮ ᱢᱮᱱᱟᱜᱼᱟ ᱪᱮᱫᱟᱜ ᱥᱮ ᱠᱤᱪᱷᱩ ᱦᱚᱲ ᱢᱮᱱᱟᱜ ᱠᱚᱣᱟ ᱡᱮ ᱚᱱᱮ ᱡᱟᱦᱟᱸ ᱯᱟᱨᱠ ᱠᱚᱢ ᱦᱮᱸ ᱥᱮ ᱵᱟᱝ ᱚᱱᱮ ᱛᱮᱨᱮᱞ ᱥᱟᱦᱟ ᱨᱮᱭᱟᱜ ᱜᱮᱠᱚ ᱯᱟᱨᱠᱚᱢ ᱫᱟ᱾
ᱦᱳᱭ ᱦᱳᱭ ᱟᱞᱮ ᱥᱮᱫ ᱦᱚᱸ ᱧᱮᱞᱚᱜ ᱜᱮᱭᱟ ᱵᱟᱝᱢᱟ ᱛᱮᱨᱮᱞ ᱨᱮᱱᱟᱜ ᱜᱮ ᱦᱟᱸᱜ ᱯᱟᱨᱠᱚᱢ ᱠᱚᱫᱚ ᱦᱟᱸᱜ ᱵᱤᱥᱤᱨ ᱵᱷᱟᱜᱽ ᱠᱚ ᱵᱮᱱᱟᱣᱟ᱾ ᱛᱮᱨᱮᱞ ᱟᱨ ᱵᱟᱠᱷᱟᱱ ᱫᱚ ᱦᱟᱸᱜ ᱛᱟᱨᱚᱵᱯ᱾ ᱟᱫᱚ ᱚᱱᱮ ᱡᱮᱠᱚ ᱢᱟᱜ ᱵᱟᱲᱟᱭ ᱜᱮᱭᱟ ᱟᱫᱚ ᱚᱱᱮ ᱚᱱᱟ ᱠᱚᱫᱚ ᱴᱷᱤᱠ ᱜᱮᱭᱟ ᱯᱩᱨᱟᱹᱴᱟ ᱦᱟᱸᱜ ᱫᱚ ᱢᱩᱞ ᱫᱚ ᱵᱟᱠᱚ ᱢᱟᱜᱫᱟ ᱚᱱᱟ ᱫᱚ ᱦᱚᱭᱛᱚ ᱰᱟᱹᱨ ᱠᱚᱜᱮ ᱛᱮᱜᱮ ᱠᱚ ᱵᱮᱱᱟᱣ ᱛᱟᱞᱮᱭᱟ ᱦᱟᱸᱜ᱾
ᱦᱳᱭ ᱜᱚᱢᱠᱮ
ᱴᱷᱤᱠ ᱵᱮᱱ ᱞᱟᱹᱭ ᱮᱫᱟ ᱟᱫᱚ ᱱᱮᱛᱟᱨ ᱚᱱᱮ ᱫᱚᱢᱮ ᱫᱟᱨᱮ ᱠᱚ ᱢᱟᱜ ᱥᱟᱯᱷᱟ ᱠᱷᱟᱹᱛᱤᱨ ᱛᱮ ᱟᱫᱚ ᱪᱮᱫ ᱵᱤᱱ ᱞᱟᱹᱭᱟ ᱢᱟᱱᱮ ᱧᱮᱞ ᱧᱟᱢ ᱫᱟᱵᱤᱱ ᱛᱚ ᱟᱹᱵᱤᱱ ᱢᱮᱫᱛᱮ ᱟᱹᱫᱤ ᱦᱚᱲ ᱫᱚ ᱟᱫᱚ ᱡᱟᱹᱥᱛᱤ ᱫᱤᱱ ᱫᱚ ᱵᱟᱵᱚᱱ ᱵᱟᱧᱪᱟᱜ ᱠᱟᱱᱟ ᱦᱮᱸ ᱥᱮ ᱵᱟᱝ? ᱟᱵᱚ ᱦᱚᱲ ᱪᱮᱛᱟᱱ ᱦᱚᱸ ᱟᱹᱰᱤ ᱢᱟᱨᱟᱝ ᱜᱮ ᱤᱯᱷᱮᱠᱴ ᱮᱢᱫᱟᱭ ᱥᱩᱫᱩ ᱯᱨᱚᱠᱤᱛ ᱪᱮᱛᱟᱱ ᱫᱚ ᱵᱟᱝ ᱦᱮᱸ ᱥᱮ ᱵᱟᱝ?
ᱦᱳᱭ ᱦᱳᱭ ᱟᱨᱚ ᱵᱟᱝᱢᱟ ᱧᱮᱞᱚᱜ ᱠᱟᱱᱟ ᱡᱟᱦᱟᱸ ᱠᱚᱨᱮ ᱵᱩᱨᱩ ᱫᱤᱥᱚᱢ ᱥᱮ ᱵᱩᱨᱩ ᱵᱤᱨ ᱵᱩᱨᱩ ᱜᱮ ᱛᱟᱦᱮᱸ ᱞᱮᱱᱟ ᱚᱱᱟ ᱠᱚᱨᱮ ᱚᱱᱮ ᱚᱱᱟ ᱢᱟᱜ ᱯᱷᱚᱪᱚ ᱠᱟᱛᱮᱜ ᱦᱟᱸᱜ ᱯᱷᱮᱠᱴᱨᱤ ᱠᱚ ᱵᱮᱱᱟᱣᱫᱟ ᱚᱱᱮ ᱡᱮ ᱯᱷᱮᱠᱴᱨᱤ ᱠᱚ ᱵᱮᱱᱟᱣ ᱟᱠᱟᱫᱟ ᱚᱱᱟ ᱫᱚ ᱦᱟᱸᱜ ᱤᱱᱡᱤᱱ ᱛᱮᱜᱮ ᱥᱚᱢᱯᱩᱨᱱᱚ ᱪᱟᱞᱟᱜ ᱠᱟᱱᱟ ᱦᱟᱸᱜ᱾ ᱰᱤᱡᱮᱞ ᱥᱮ ᱯᱮᱴᱨᱳᱞ ᱠᱚ ᱛᱟᱦᱮᱸ ᱠᱷᱟᱱᱡ ᱛᱚ ᱚᱱᱮ ᱡᱮ ᱫᱷᱩᱣᱟᱹ ᱠᱚ ᱚᱰᱠᱚᱜ ᱠᱟᱱᱟ ᱚᱱᱟ ᱛᱮᱦᱚᱸ ᱯᱚᱠᱨᱤᱛᱮ ᱷᱮᱱᱰᱟᱭ ᱵᱟᱹᱲᱤᱡᱚᱜ ᱠᱟᱱ ᱛᱟᱵᱚᱱᱟ ᱚᱱᱟ ᱠᱷᱟᱹᱛᱤᱨ ᱛᱮ ᱦᱚᱲᱟᱜ ᱦᱚᱲᱢᱚ ᱨᱮ᱾ ᱨᱳᱜᱽ ᱟᱡᱟᱨ ᱦᱤᱡᱩᱜ ᱠᱟᱱᱟ ᱱᱟᱶᱟ ᱱᱟᱣᱟᱱᱟᱜ ᱦᱚᱭᱛᱳ ᱰᱟᱠᱛᱟᱨ ᱠᱚᱦᱚᱸ ᱵᱟᱠᱚ ᱵᱩᱡ ᱫᱟᱲᱮᱭᱟᱜ ᱠᱟᱱᱟ ᱚᱠᱚᱭᱟᱜ ᱪᱮᱫ ᱨᱳᱜ ᱧᱟᱢᱮᱫ ᱠᱚᱣᱟ ᱵᱟᱠᱷᱟᱱ ᱟᱨ ᱦᱚᱝᱠᱟᱭ᱾ ᱯᱨᱟᱭ ᱡᱟᱭᱜᱟ ᱨᱮ ᱧᱮᱞᱚᱜ ᱠᱟᱱᱟ ᱡᱟᱦᱟᱸ ᱯᱞᱟᱥᱴᱤᱠ ᱡᱤᱱᱤᱥ ᱡᱟᱛᱤᱭᱚ ᱠᱚ ᱚᱱᱟ ᱠᱚᱦᱚᱸ ᱟᱨ ᱡᱟᱦᱟᱸ ᱱᱤᱨᱫᱤᱥ ᱰᱟᱥᱵᱤᱱ ᱛᱟᱦᱮᱱᱟ ᱚᱱᱟᱨᱮ ᱵᱟᱵᱚᱱ ᱜᱤᱰᱤᱭᱮᱫᱟ ᱟᱨ ᱦᱟᱸᱰᱮ ᱱᱟᱰᱮ ᱠᱚ ᱜᱤᱰᱤ ᱚᱰᱩᱟᱜ᱾ ᱮ ᱚᱱᱮ ᱡᱮ ᱦᱟᱸᱰᱮ ᱱᱟᱰᱮ ᱜᱤᱰᱤ ᱠᱟᱛᱮ ᱦᱚᱭ ᱵᱟᱲᱟ ᱠᱟᱛᱮᱜ ᱱᱟᱜ ᱚᱱᱮ ᱡᱮ ᱦᱟᱣᱟ ᱦᱚᱭ ᱛᱮ ᱥᱮ ᱫᱟᱜ ᱞᱮᱠᱷᱟᱡ ᱦ ᱚᱱᱟ ᱟᱹᱛᱩ ᱤᱫᱤ ᱠᱟᱛᱮᱜ ᱱᱟᱸᱜ ᱢᱤᱫᱴᱟᱝ ᱰᱚᱵᱷᱟᱜ ᱥᱮ ᱱᱟᱞᱟ ᱠᱚᱛᱮᱜ ᱜᱮ ᱪᱟᱞᱟᱜ ᱠᱟᱱᱟ ᱦᱳᱭᱛᱳ ᱚᱱᱟᱛᱮ ᱦᱟᱸᱜ᱾ ᱚᱱᱟ ᱫᱟᱜ ᱜᱮ ᱦᱟᱸᱜ ᱰᱟᱝᱨᱤ ᱢᱮᱨᱚᱢ ᱠᱚ ᱧᱩ ᱠᱮᱫ ᱛᱟᱵᱚᱱᱟ ᱛᱚ ᱚᱱᱟ ᱨᱮᱦᱚᱸ ᱩᱱ ᱥᱚᱢᱚᱭ᱾ ᱰᱟᱝᱨᱤ ᱢᱮᱨᱚᱢ ᱦᱤᱱᱟᱹ ᱱᱤᱭᱟᱹ ᱨᱳᱜᱽ ᱠᱚ ᱧᱟᱢᱮᱫ ᱠᱚᱣᱟ ᱩᱱᱠᱩ ᱦᱚᱸ ᱚᱱᱮ ᱡᱮ ᱨᱩᱣᱟᱹᱜ ᱴᱟᱭᱤᱢ ᱨᱮ ᱦᱟᱸᱜ᱾ ᱡᱩᱫᱤ ᱵᱚᱱ ᱵᱟᱧᱪᱟᱣ ᱵᱚᱱ ᱞᱟᱭᱟ ᱦᱟᱸᱜ ᱰᱟᱠᱛᱟᱨ ᱠᱚᱵᱩᱤᱟᱸᱜ ᱛᱚ ᱩᱱ ᱴᱟ ᱛᱟᱭᱚᱢ ᱨᱮᱦ ᱦᱚᱸ ᱩᱱᱠᱩ ᱵᱟᱠᱚ ᱵᱮᱥ ᱫᱟᱲᱮᱠᱚ ᱛᱵᱱᱟ ᱦᱟᱸᱜ ᱡᱮ ᱩᱱᱟᱹᱜ ᱠᱤᱪᱷᱩ᱾ ᱤᱯᱷᱮᱠᱴ ᱯᱟᱲᱟᱜ ᱠᱟᱱᱟ ᱦᱳᱭᱛᱳ ᱫᱟᱨᱮ ᱠᱚ ᱵᱟᱝ ᱨᱚᱦᱚᱭ ᱠᱷᱟᱹᱛᱤᱨ ᱛᱮᱜᱮ ᱦᱟᱸᱜ ᱾
ᱟᱪᱪᱷᱟ ᱦᱮᱸ ᱦᱮᱸ ᱴᱷᱤᱠ ᱜᱮᱵᱤᱱ ᱞᱟᱹᱭ ᱟᱠᱟᱫᱟ ᱜᱚᱝᱠᱮ᱾ ᱟᱫᱚ ᱟᱵᱚᱣᱟᱜ ᱠᱟᱹᱢᱤ ᱫᱚ ᱪᱮᱫ ᱟᱵᱚ ᱫᱚ ᱯᱨᱚᱠᱤᱛ ᱡᱩᱫᱤ ᱵᱟᱧᱪᱟᱣ ᱦᱩᱭᱩᱜ ᱛᱟᱵᱚᱱᱟ ᱟᱵᱚ ᱫᱚ ᱯᱟᱹᱭᱞᱟᱹ ᱠᱟᱹᱢᱤ ᱪᱮᱫ ᱦᱩᱭ ᱟᱵᱚᱱᱟ? ᱠᱟᱹᱴᱤᱡ ᱵᱮᱱ ᱞᱟᱹᱭ ᱞᱮᱠᱷᱟᱱ ᱠᱟᱹᱴᱤᱡ ᱵᱷᱟᱹᱜᱮ ᱠᱚᱜᱼᱟ᱾
ᱦᱳᱭ ᱜᱚᱝᱠᱮ ᱟᱵᱚ ᱡᱩᱫᱤ ᱯᱨᱚᱠᱨᱤᱛᱤ ᱵᱟᱧᱪᱟᱣ ᱦᱩᱭᱩᱜ ᱛᱟᱵᱚᱱ ᱠᱷᱟᱡ ᱫᱚ ᱯᱳᱭᱞᱳ ᱞᱮᱠᱟᱛᱮ ᱠᱤᱫᱟᱹᱧ ᱡᱟᱦᱟᱸ ᱵᱚᱱ ᱧᱮᱞ ᱧᱟᱢᱟ ᱚᱱᱟ ᱜᱮᱛᱚ ᱦᱟᱸᱜ ᱵᱚᱱ ᱞᱟᱹᱭᱟᱹᱜ ᱠᱟᱱᱟ ᱡᱮᱢᱚᱱ ᱫᱟᱨᱮ ᱠᱚ ᱫᱟᱜ ᱠᱚ ᱦᱟᱣᱟ ᱠᱚ᱾ ᱛᱚ ᱡᱟᱦᱱᱟᱜ ᱱᱚᱣᱟ ᱡᱩᱫᱤ ᱜᱟᱹᱰᱤ ᱫᱤᱠ ᱫᱤᱭᱮ ᱜᱮ ᱧᱮᱞ ᱦᱩᱭᱩᱜᱼᱟ ᱾ ᱛᱟᱦᱚᱞᱮ ᱵᱮᱥᱤᱨ ᱵᱷᱟᱜ ᱤᱧᱡᱤᱱ ᱠᱚ ᱥᱮ ᱰᱤᱡᱮᱞ ᱠᱚ ᱜᱟᱹᱰᱤ ᱵᱟᱝ ᱩᱰᱩᱠ ᱠᱟᱛᱮᱜ ᱡᱟᱦᱟᱸ ᱱᱮᱜᱮ ᱱᱮᱛᱟᱨ ᱪᱟᱹᱞᱩ ᱟᱠᱟᱱ ᱜᱮᱭᱟ ᱦᱟᱸᱜ ᱾ ᱤᱞᱮᱠᱴᱨᱤᱠ ᱜᱟᱹᱰᱤ ᱚᱱᱟ ᱠᱚᱜᱮ ᱡᱮᱢᱚᱱ ᱵᱮᱥᱤᱨ ᱵᱷᱟᱜᱽ ᱵᱚᱱ ᱤᱭᱩᱡ ᱢᱟ ᱥᱮ ᱚᱱᱟ ᱜᱮ ᱵᱮᱥᱤᱨ ᱵᱷᱟᱜᱽ ᱵᱚᱱ ᱵᱮᱵᱚᱦᱟᱨ ᱢᱟ ᱾ ᱛᱟᱦᱚᱞᱮ ᱠᱷᱟᱱ ᱦᱟᱸᱜ ᱯᱨᱚᱠᱨᱤᱛᱤ ᱫᱚ ᱩᱱᱟᱹᱜᱴᱟ ᱤᱯᱷᱮᱠᱴ ᱵᱟᱝ ᱯᱟᱲᱟᱜᱼᱟ ᱟᱨ ᱟᱹᱛᱩᱳ ᱫᱤᱥᱚᱢ ᱯᱚᱠᱷᱮ ᱫᱚ ᱦᱟᱸᱜ ᱜᱟᱹᱰᱤ ᱠᱚᱫᱚ ᱡᱩᱫᱤ ᱵᱟᱵᱚᱱ ᱦᱟᱛᱟᱣ ᱫᱟᱲᱮᱭᱟᱜ ᱜᱮᱭᱟ ᱛᱟᱣ᱾ ᱢᱟᱱᱮ ᱫᱟᱨᱮ ᱨᱮᱚᱦᱚᱭᱛᱚ ᱵᱚᱱ ᱫᱟᱲᱮᱜ ᱜᱮᱭᱟ ᱡᱚᱛᱚ ᱦᱚᱲ ᱜᱮ ᱦᱟᱸᱜ ᱦᱚᱳᱭᱛᱚ᱾ ᱯᱨᱟᱭ ᱡᱟᱭᱜᱟ ᱨᱤᱧ ᱧᱮᱞ ᱮᱫᱟ ᱱᱮᱛᱟᱨ ᱫᱚ ᱵᱟᱜᱟᱱ ᱫᱚᱠᱚ ᱵᱟᱜᱟᱱᱮᱫ ᱜᱮᱭᱟ ᱟᱫᱚ ᱚᱱᱟ ᱫᱚ ᱥᱤᱜᱩᱱ ᱠᱚ ᱚ ᱥᱮ ᱥᱚᱱᱟᱡᱷᱩᱨᱤ ᱛᱚ ᱥᱤᱜᱩᱱ ᱵᱟᱜᱟᱱ ᱜᱮᱛᱦᱚᱸ ᱞᱟᱵᱷ ᱫᱚ ᱢᱮᱱᱟᱜ ᱜᱮ ᱧᱮᱞᱫᱟᱹᱧ ᱵᱟᱝᱢᱟ ᱢᱤᱫ ᱥᱮᱫ ᱠᱷᱚᱡ ᱟᱵᱚᱣᱟᱜ ᱯᱨᱚᱠᱨᱤᱛ ᱦᱚᱸ᱾ ᱥᱟᱦᱟᱡᱚ ᱚᱱᱟ ᱪᱮᱛᱟᱱ ᱨᱮᱦᱚᱸ ᱾ ᱢᱟᱱᱮ ᱵᱷᱟᱹᱜᱤ ᱟᱵᱚᱦᱟᱣᱟ ᱛᱟᱦᱮᱱ ᱠᱟᱱᱟ ᱯᱨᱚᱠᱨᱤᱛᱤ ᱪᱮᱛᱟᱱ ᱨᱮ ᱡᱮ ᱥᱮᱜᱩᱱ ᱫᱟᱨᱮ ᱚᱱᱟ ᱫᱟᱨᱮ ᱵᱚᱞᱛᱮ ᱜᱮ ᱢᱟᱱᱮ ᱚᱠᱥᱤᱡᱮᱱ ᱫᱚ ᱮᱢ ᱛᱟᱵᱚᱱ ᱜᱮᱭᱟ ᱚᱱᱟ ᱠᱷᱚᱱ ᱧᱮᱞ ᱫᱤᱧ ᱯᱚᱨᱮ ᱛᱮᱧ ᱧᱮᱞ ᱮᱫᱟ ᱚᱱᱟ ᱠᱚ ᱠᱚ ᱢᱟᱜ ᱮᱫᱟ ᱚᱸᱰᱮ ᱠᱷᱚᱱ ᱟᱠᱚᱣᱟᱜ ᱠᱟᱣ ᱰᱤ ᱯᱚᱭᱥᱟ ᱠᱚ ᱦᱩᱭᱩᱜ ᱠᱟᱱ ᱛᱟᱠᱚᱣᱟ ᱡᱟᱜᱮ ᱚᱱᱟ ᱯᱚᱨᱮ ᱧᱮᱞᱫᱟ ᱟᱨᱚ ᱠᱚ ᱨᱚᱦᱚᱭᱮᱫᱟ ᱩᱱᱠᱩ ᱠᱚᱣᱟᱜ ᱫᱚ ᱩᱱᱠᱩ ᱦᱚᱲ ᱠᱚᱫᱚ ᱟᱹᱰᱤ ᱡᱚᱛᱷᱮᱥᱴᱚ᱾ ᱟᱹᱰᱤ ᱵᱷᱟᱜᱮ ᱠᱚ ᱠᱟᱹᱢᱤᱭᱮᱫᱟ ᱵᱟᱠᱷᱟᱱ ᱟᱫᱷᱮᱠ ᱦᱚᱲᱤᱧ ᱧᱮᱞ ᱟᱠᱟᱫ ᱠᱚᱣᱟ ᱵᱩᱨᱩ ᱨᱮ ᱥᱩᱫᱷᱩ ᱠᱚ ᱢᱟᱜ ᱟᱹᱜᱩᱭᱮᱫᱟ ᱾ ᱥᱩᱫᱩ ᱠᱚ ᱟᱠᱷᱨᱤᱧ ᱮᱫᱟ ᱟᱨ ᱚᱱᱟ ᱫᱤᱠ ᱫᱚ ᱡᱮ ᱦᱚᱭᱛ ᱢᱮᱴᱮᱱ ᱫᱟᱨᱮᱧ ᱢᱟᱜᱫᱟ ᱵᱟᱠ ᱨᱚᱦᱚᱭ ᱫᱟᱲᱮᱭᱫᱟ ᱚᱱᱟ ᱞᱟᱹᱜᱤᱫ ᱛᱮᱫᱚ ᱟᱞᱟᱫᱟ ᱵᱷᱟᱵ ᱛᱮᱫᱚ ᱾ ᱟᱫᱚ ᱩᱱᱠᱩ ᱫᱚ ᱥᱩᱫᱩ ᱚᱱᱮ ᱡᱮ ᱟᱜᱩᱭᱮᱫᱟᱠᱩ ᱥᱩᱫᱷᱩ ᱩᱱᱠᱩ ᱫᱚ ᱠᱷᱚᱛᱤ ᱞᱟᱜᱤᱛ ᱜᱮ ᱟᱨ ᱟᱫᱷᱮᱠ ᱠᱚᱫᱚ ᱵᱷᱟᱜᱤ ᱠᱚ ᱠᱟᱹᱢᱤᱭᱮᱫᱟ ᱱᱚᱜᱚᱭ ᱡᱮᱢᱚᱱ ᱵᱟᱜᱟᱱ ᱵᱷᱤᱛ ᱨᱮ ᱫᱚ᱾ ᱦᱳᱭᱛᱳ ᱤᱧ ᱛᱮᱦᱮᱧ ᱱᱚᱣᱟ ᱵᱟᱜᱟᱱᱤᱧ ᱩᱡᱟᱹᱲᱟᱜᱼᱟ ᱛᱟᱨ ᱞᱟᱦᱟᱨᱮᱧ ᱪᱟᱨᱟ ᱤᱧ ᱚᱱᱟ ᱠᱷᱚᱱ ᱟᱨ ᱵᱟᱹᱲᱛᱤᱧ ᱠᱚᱨᱟᱣ ᱠᱟᱫᱟ ᱦᱳᱭ᱾ ᱛᱚ ᱚᱱᱟ ᱩᱡᱟᱹᱲᱤ ᱠᱤᱫᱟᱹᱧ ᱛᱟᱨᱯᱚᱨᱮ ᱚᱱᱟ ᱫᱤᱛᱤᱭᱚ ᱪᱟᱨᱟ ᱩᱱᱤ ᱤᱧ ᱨᱚᱦᱚᱭᱟ ᱚᱱᱟ ᱠᱚ ᱫᱤᱠ ᱫᱤᱭᱮ ᱫᱚ ᱵᱷᱟᱜᱤ ᱜᱮᱭᱟ ᱾
ᱦᱮᱸ ᱜᱚᱝᱠᱮ ᱟᱨ ᱢᱤᱫᱴᱮᱱ ᱠᱟᱛᱷᱟ ᱞᱤᱧ ᱞᱟᱹᱭ ᱮᱫᱟ ᱦᱮᱸ ᱥᱮ᱾
ᱦᱳᱭ ᱦᱳᱭ ᱞᱟᱹᱭᱵᱮᱱ᱾
ᱛᱚ ᱟᱵᱚ ᱡᱚᱠᱷᱚᱱ ᱫᱟᱨᱮ ᱵᱚᱱ ᱢᱟᱜ ᱮᱫᱟ ᱦᱮᱸ ᱥᱮ ᱵᱟᱝᱟ ᱦᱮᱸ᱾
ᱦᱮᱸ᱾
ᱟᱫᱚ ᱟᱹᱵᱤᱱ ᱵᱤᱱ ᱞᱟᱹᱭ ᱠᱮᱫᱟ ᱢᱤᱫᱴᱮᱱ ᱫᱟᱨᱮ ᱞᱤᱧ ᱢᱟᱜᱟ ᱦᱚᱭᱛᱚ ᱯᱮᱭᱟ ᱯᱩᱱᱭᱟ ᱪᱟᱨᱟ ᱜᱟᱪᱷ ᱞᱤᱧ ᱨᱚᱦᱚᱭᱟ ᱦᱮᱸ ᱥᱮ ᱵᱟᱝ ᱦᱮᱸ᱾
ᱦᱮᱸ᱾
ᱛᱚ ᱚᱸᱰᱮ ᱜᱮ ᱟᱹᱞᱤᱧ ᱞᱟᱹᱭ ᱥᱟᱱᱟ ᱟᱠᱟᱫ ᱞᱤᱧᱟᱹ᱾ ᱡᱮ ᱟᱵᱚ ᱡᱚᱠᱷᱚᱱ ᱫᱟᱨᱮ ᱵᱚᱱ ᱢᱟᱜ ᱮᱫᱟ ᱚᱱᱟ ᱫᱚ ᱟᱹᱰᱤ ᱱᱤᱦᱟᱹᱛ ᱜᱮ ᱢᱟᱨᱟᱝ ᱧᱚᱜ ᱛᱟᱦᱮᱸ ᱠᱟᱱᱟ ᱦᱮᱸ ᱥᱮ᱾
ᱦᱮᱸ᱾
ᱟᱫᱚ ᱢᱟᱨᱟᱝ ᱟᱜ ᱠᱷᱟᱱ ᱫᱚ ᱟᱵᱚ ᱫᱚ ᱪᱤᱜᱠᱟ ᱚᱠᱥᱤᱡᱮᱱ ᱠᱚ ᱟᱵᱚ ᱠᱟᱹᱴᱤᱡ ᱡᱟᱹᱥᱛᱤ ᱧᱚᱜ ᱮᱢᱟ ᱵᱚ ᱮᱢᱟᱵᱚᱱ ᱠᱟᱱ ᱛᱟᱦᱮᱱᱟ ᱦᱮᱸ᱾ ᱛᱚ ᱟᱨ ᱡᱟᱦᱟᱸ ᱪᱟᱨᱟ ᱫᱟᱨᱮ ᱵᱚᱱ ᱨᱚᱦᱚᱭ ᱮᱫᱟ ᱦᱮᱸ᱾ ᱚᱱᱟ ᱫᱚ ᱢᱟᱨᱟᱝ ᱛᱮᱦᱚᱸ ᱛᱚ ᱠᱟᱹᱴᱤᱡ ᱥᱚᱢᱚᱭ ᱫᱚ ᱞᱟᱜᱟᱜ ᱟᱥᱮ ᱚᱠᱛᱚ ᱫᱚ ᱞᱟᱜᱟᱜ ᱜᱮᱭᱟ᱾ ᱟᱫᱚ᱾ ᱚᱠᱛᱚ ᱞᱟᱜᱟᱜᱼᱟ ᱢᱟᱱᱮ ᱪᱮᱫᱠᱟ ᱦᱳᱭᱛᱳ ᱯᱮ ᱯᱩᱱ ᱥᱮᱨᱢᱟ ᱯᱩᱱ ᱥᱮᱨᱢᱟ ᱞᱟᱜᱟᱣ ᱜᱚᱫᱚᱜ ᱦᱮᱸ᱾ ᱟᱫᱚ ᱚᱱᱟ ᱛᱟᱞᱟᱨᱮ ᱢᱤᱫᱴᱮᱱ ᱟᱵᱚᱣᱟᱜ ᱢᱤᱫᱴᱮᱱ ᱯᱷᱟᱨᱟᱠ ᱛᱟᱦᱮᱱ ᱠᱟᱱᱟ ᱦᱮᱸ ᱥᱮ᱾ ᱛᱚ ᱚᱱᱟ ᱠᱷᱟᱹᱛᱤᱨ ᱛᱮ ᱟᱹᱞᱤᱧ ᱞᱤᱧ ᱞᱟᱹᱭᱟ ᱡᱮ ᱱᱚᱜᱼᱚᱭ ᱡᱮ᱾ ᱠᱟᱛᱷᱟ ᱵᱚᱱ ᱞᱟᱹᱭᱫᱟ ᱡᱮ ᱢᱤᱫᱴᱮᱱ ᱵᱚᱱ ᱜᱮᱫ ᱠᱷᱟᱱᱮ᱾ ᱯᱮᱭᱟ ᱯᱩᱱᱭᱟᱹ ᱵᱚᱱ ᱨᱚᱦᱚᱭᱟ ᱚᱱᱟ ᱫᱚ ᱞᱟᱦᱟ ᱵᱚᱱ ᱨᱚᱦᱚᱭ ᱦᱚᱪᱚᱭᱟ᱾ ᱠᱤᱱᱛᱩ ᱛᱟᱯᱚᱨ ᱩᱱᱟᱹᱜ ᱢᱟᱨᱟᱝ ᱦᱩᱭᱩᱜ ᱢᱟ ᱡᱟᱦᱟᱸ ᱟᱵᱚᱣᱟᱜ ᱟᱨᱠᱤ ᱦᱚᱲᱢᱚ ᱨᱮ ᱚᱠᱥᱤ᱾ ᱫᱤᱱᱮᱢ ᱫᱟᱬᱟ ᱯᱚᱱ ᱢᱟᱭ ᱤᱱᱟᱹ ᱛᱟᱭᱚᱢ ᱮᱴᱟᱜᱟᱜ ᱢᱤᱫᱴᱮᱱ ᱵᱚᱱ ᱜᱮᱫᱟ ᱥᱮ ᱪᱮᱫ ᱞᱮᱠᱟ?
ᱦᱮᱸ ᱚᱱᱟ ᱦᱚᱸ ᱟᱢᱟᱜ ᱠᱟᱛᱷᱟ ᱦᱚᱸ ᱴᱷᱤᱠ ᱜᱮᱭᱟ ᱟᱨ ᱵᱟᱠᱷᱟᱱ ᱫᱚ ᱱᱚᱝᱠᱟ ᱦᱚᱸ ᱜᱟᱱᱚᱜ ᱜᱮᱭᱟ ᱦᱳᱭ᱾ ᱛᱚ ᱤᱧᱟᱜ ᱵᱟᱭᱨᱟ ᱠᱷᱮᱛ ᱥᱮ ᱯᱮᱭᱟ ᱠᱷᱮᱛᱨᱤᱧ ᱨᱚᱦᱚᱭ ᱟᱠᱟᱫᱟ ᱦᱟᱸᱜ ᱵᱟᱜᱟᱱ ᱠᱟᱫᱟᱹᱧ ᱦᱳᱭᱛᱳ ᱢᱤᱫᱴᱮᱱ ᱵᱟᱜᱟᱱᱤᱧ ᱟᱹᱡᱟᱹᱲᱤ ᱠᱮᱫᱟ ᱛᱚ ᱱᱚᱣᱟᱴᱟᱜ ᱵᱟᱜᱟᱱ ᱨᱮᱱᱟᱜ ᱫᱚᱧ ᱛᱟᱦᱮᱸ ᱩᱛᱟᱹᱨ ᱦᱚᱪᱚᱣᱟᱫᱟ ᱦᱟᱱᱟᱴᱟᱜ ᱵᱟᱜᱟᱱ ᱟᱹᱡᱟᱹᱲᱤ ᱦᱩᱭ ᱟᱠᱟᱱᱟ ᱛᱚ᱾ ᱦᱳᱭᱛᱚ ᱟᱠᱷᱨᱤᱧ ᱪᱟᱵᱟ ᱦᱩᱭᱱᱟ᱾ ᱛᱟᱯᱚᱨ ᱚᱱᱟᱴᱟᱜ ᱵᱟᱜᱟᱱ ᱦᱟᱜ ᱠᱤᱪᱷᱩᱴᱟᱜ ᱞᱟᱹᱴᱩᱭᱱᱟ ᱛᱟᱯᱚᱨ ᱱᱚᱣᱟᱴᱟᱜ ᱵᱟᱜᱟᱱᱤᱧ ᱟᱹᱡᱟᱹᱲᱤᱭᱟ ᱚᱱᱠᱟ ᱦᱚᱸ ᱜᱟᱱᱚᱜ ᱜᱮᱭᱟ᱾ ᱟᱨᱠᱷᱟᱱ ᱢᱤᱫᱴᱮᱱ ᱵᱟᱜᱟᱱ ᱨᱮᱜᱮ ᱡᱩᱫᱤ ᱚᱱᱠᱟ ᱦᱩᱭᱩᱜ-ᱟ ᱛᱟᱦᱚᱞᱮ ᱦᱟᱸᱜ ᱡᱚᱠᱷᱚᱱ ᱦᱟᱸᱜ ᱫᱟᱨᱮ ᱦᱟᱸᱜ ᱩᱞᱴᱟᱹᱜ ᱛᱟᱵᱚᱱᱟ᱾ ᱢᱚᱱᱮ ᱠᱟᱜ ᱛᱟᱦᱚᱞᱮ ᱩᱱ ᱦᱟᱸᱜ ᱚᱱᱟ ᱫᱟᱨᱮ ᱦᱟᱜ ᱚᱛᱟ ᱟᱬᱜᱚᱭᱟᱭ ᱥᱮ ᱨᱟᱹᱯᱩ ᱤᱫᱤᱭᱟ ᱟᱫᱚ ᱚᱱᱮ ᱚᱱᱟ ᱠᱷᱚᱛᱤᱜ ᱞᱟᱹᱜᱤᱫᱚᱜ ᱩᱱᱫᱚ ᱵᱤᱥᱤᱨ ᱵᱷᱟᱜ ᱡᱩᱫᱤ ᱦᱚᱭᱛᱳ ᱮᱠᱴᱩ ᱠᱤᱪᱷᱩ ᱫᱤᱱ ᱜᱮ ᱚᱠᱥᱤᱡᱮᱱ ᱵᱟᱝ ᱧᱟᱢ ᱛᱚᱨᱟ ᱛᱚ ᱯᱚᱨᱮᱛᱮ ᱨᱚᱦᱚᱭ ᱞᱮᱠᱷᱟᱡ ᱦᱚᱸ ᱜᱟᱱ ᱫᱚ ᱜᱟᱱᱚᱜ ᱜᱮᱭᱟ᱾ ᱩᱱ ᱦᱤᱞᱳᱜ ᱫᱚ ᱦᱟᱸᱜ ᱵᱟᱭ ᱠᱷᱚᱛᱤᱭᱟᱭ ᱟᱨ ᱡᱩᱫᱤ ᱵᱟᱨᱭᱟ ᱯᱮᱭᱟ ᱡᱩᱫᱤ ᱛᱟᱦᱮᱱ ᱛᱟᱢᱟ ᱵᱟᱜᱟᱱ ᱛᱟᱦᱚᱞᱮ ᱚᱱᱮ ᱚᱱᱠᱟ ᱜᱮ᱾ ᱴᱷᱤᱠ ᱜᱮᱭᱟ ᱢᱤᱫᱴᱮᱱ ᱵᱟᱠᱷᱟᱱ ᱟᱹᱡᱟᱹᱲᱤ ᱢᱮ᱾ ᱛᱚ ᱢᱤᱫᱴᱮᱱ ᱵᱟᱜᱟᱱ ᱫᱚ ᱛᱟᱦᱮᱸ ᱩᱛᱟᱹᱨ ᱦᱚᱪᱚᱝ ᱢᱮ ᱟᱨ ᱚᱱᱟᱴᱟᱜ ᱦᱟᱸᱰᱮ ᱟᱨ ᱨᱚᱦᱚᱭ ᱢᱮ ᱚᱰᱮᱱᱟᱜ ᱧᱮᱞ ᱫᱟ ᱦᱟᱜ ᱩᱯᱚᱡᱳᱠ᱾ ᱞᱟᱹᱴᱩ ᱟᱠᱟᱱᱟ ᱛᱟᱨᱯᱚᱨ ᱩᱱ ᱫᱚ ᱱᱚᱣᱟᱴᱟᱜ ᱵᱟᱜᱟᱱ ᱨᱚᱦᱚᱭ ᱢᱮ᱾
ᱦᱳᱭ ᱦᱳᱭ ᱦᱳᱭ ᱜᱚᱢᱠᱮ᱾
ᱦᱩᱸ ᱟᱨ ᱵᱟᱠᱷᱟᱱ ᱦᱳᱭ ᱟᱨ ᱚᱱᱠᱟ ᱯᱨᱟᱭ ᱡᱟᱭᱜᱟ ᱨᱮ ᱚᱱᱟ ᱞᱟᱦᱟ ᱚᱱᱠᱟ ᱯᱨᱚᱠᱨᱤᱛᱤ ᱠᱷᱟᱹᱛᱤᱨ ᱛᱮ᱾ ᱵᱟᱹᱲᱤᱡ ᱠᱷᱟᱹᱛᱤᱨ ᱛᱮ ᱦᱟᱸᱜ ᱱᱮᱛᱟᱨ ᱫᱚ ᱦᱟᱜ ᱩᱱᱟᱹᱜ ᱦᱟᱜ ᱡᱮᱢᱚᱱ ᱞᱟᱦᱟ ᱛᱮᱫᱚ ᱠᱚ ᱞᱟᱹᱭᱟ ᱫᱚᱢᱮ ᱫᱟᱜ ᱵᱟᱲᱟᱭᱮᱫ ᱛᱟᱦᱮᱸᱫ᱾ ᱢᱟᱱᱮ ᱱᱮᱜ-ᱮ ᱱᱮᱛᱟᱨ ᱪᱟᱥ ᱠᱟᱹᱢᱤ ᱫᱤᱱ ᱜᱮᱦᱟᱸᱜ ᱦᱟᱱᱮ ᱟᱥᱟᱲ ᱵᱚᱸᱜᱟ᱾ ᱯᱳᱭᱞᱳ ᱟᱥᱟᱲ ᱠᱷᱚᱱ ᱜᱮᱠᱚ ᱞᱟᱹᱭᱟ ᱫᱟᱜᱟᱭ ᱥᱮ ᱵᱟᱹᱭᱥᱟᱹᱠᱷ ᱫᱨᱤᱥᱴᱤ ᱠᱷᱚᱱ ᱜᱮ ᱫᱟᱜ ᱮ ᱛᱟᱦᱮᱸᱱᱟ ᱞᱟᱹᱭᱟ ᱪᱟᱥ ᱠᱚᱫᱚ᱾ ᱩᱱᱫᱚ ᱪᱟᱥ ᱫᱟᱲᱮᱭᱟᱜ ᱠᱷᱟᱡ ᱫᱚ ᱢᱟᱱᱮ ᱚᱵᱷᱟᱵ ᱫᱚ ᱵᱟᱝ ᱛᱟᱦᱮᱸᱱᱟ ᱩᱱᱫᱚ ᱠᱟᱹᱢᱤ ᱫᱟᱲᱮᱭᱟᱜ ᱠᱷᱟᱡ ᱜᱮ᱾ ᱞᱟᱵᱷ ᱟᱫᱚ ᱱᱮᱜ-ᱮ ᱱᱮᱛᱟᱨ ᱫᱚ ᱧᱮᱞᱚᱜ ᱠᱟᱱᱟ ᱱᱟᱜ-ᱱᱟᱣᱟ ᱠᱚ ᱯᱨᱚᱠᱨᱤᱛ ᱠᱚ ᱵᱟᱹᱲᱤᱡ ᱠᱷᱟᱹᱛᱤᱨ ᱛᱮ ᱦᱟᱸᱜ ᱫᱟᱜ ᱠᱚᱦᱚᱸ ᱴᱟᱭᱤᱢ ᱨᱮ ᱵᱟᱭ ᱫᱟᱜ ᱟᱵᱚᱱ ᱠᱟᱱᱟᱭ ᱥᱮ ᱦᱳᱭᱛᱳ᱾ ᱱᱚᱝᱠᱟ ᱥᱤᱛᱩᱝ ᱫᱤᱱ ᱫᱚ ᱚᱠᱟ ᱠᱚᱨᱮ ᱫᱚ ᱦᱟᱜ ᱟᱛᱳ ᱠᱚᱨᱮ ᱫᱟᱜ ᱦᱚᱸ ᱠᱚᱞ ᱠᱚᱨᱮ ᱠᱷᱚᱱ ᱵᱟᱝ ᱩᱰᱩᱠᱚᱜ᱾ ᱠᱟᱱᱟ ᱦᱮᱸ ᱥᱮᱨᱢᱟ ᱡᱟᱹᱲᱤ ᱠᱷᱚᱱ ᱵᱟᱝ ᱜᱮ ᱫᱟᱜ ᱟᱛᱳ ᱠᱚᱨᱮ ᱦᱚᱸ ᱟᱨ ᱵᱟᱡᱟᱨ ᱫᱤᱥᱚᱢ ᱠᱚᱨᱮ ᱢᱟ᱾ ᱩᱸ ᱧᱮᱞᱚᱜ ᱠᱟᱱᱟ ᱵᱟᱝᱢᱟ ᱱᱚᱝᱠᱟ ᱜᱟᱹᱰᱤ ᱜᱷᱚᱲᱟ ᱪᱟᱞᱟᱣ ᱪᱟᱞᱟᱛᱮ ᱟᱹᱰᱤᱴᱟᱜ ᱜᱮ ᱵᱟᱹᱲᱤᱡ ᱠᱟᱱᱟ ᱡᱟᱦᱟᱸᱭ᱾ ᱠᱟᱣᱟᱜ ᱦᱚᱲᱢᱚ ᱠᱚᱨᱮ ᱨᱳᱜᱽ ᱠᱚ ᱡᱩᱫᱤ ᱧᱟᱢ ᱠᱮᱫ ᱠᱚᱣᱟ ᱟᱫᱚ ᱩᱱᱠᱩ ᱠᱚ᱾